ᱪᱮᱫ ᱜᱚᱢᱠᱮ
ᱦᱮᱸ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱩᱸ
ᱮ ᱛᱟᱦᱞᱮ ᱜᱚᱝᱠᱮ ᱟᱹᱵᱤᱱ ᱛᱟᱦᱞᱮ ᱚᱱᱠᱟ ᱪᱮᱫ ᱠᱚᱵᱤᱱ ᱠᱟᱹᱢᱤ ᱵᱟᱲᱟᱭᱮᱫ ᱜᱮᱭᱟ ᱛᱟᱦᱚᱞᱮ ᱚᱱᱟ ᱵᱮᱜᱚᱨ
ᱚᱱᱟ ᱵᱮᱜᱚᱨ ᱚᱞᱚᱜ ᱯᱟᱲᱦᱟᱣ ᱥᱟᱶ ᱠᱟᱹᱢᱤ ᱨᱮ ᱡᱚᱯᱲᱟᱣ ᱢᱮᱱᱟᱜ ᱞᱤᱧᱟᱹ ᱛᱟᱨᱯᱚᱨ ᱚᱱᱟ ᱪᱟᱥ ᱵᱟᱥ ᱠᱟᱹᱢᱤ ᱜᱮ ᱟᱞᱮ ᱥᱮᱫ ᱫᱚ ᱱᱤᱭᱟᱹ ᱜᱷᱟᱹᱲᱤᱡ ᱫᱚ
ᱟᱪᱷᱟ ᱪᱟ ᱪᱟ ᱪᱟ ᱟᱪᱷᱟ ᱪᱟ ᱪᱟ ᱟᱪᱪᱷᱟ ᱞᱟᱹᱭ ᱫᱟᱞᱤᱧ ᱛᱟᱦᱞᱮ ᱜᱚᱝᱠᱮ
ᱦᱩᱻ
ᱟᱹᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭ ᱮᱫᱟ ᱟᱨ ᱠᱤ ᱦᱮᱸᱥᱮ ᱠᱟᱹᱴᱤᱡ ᱵᱤᱱ ᱵᱟᱲᱟᱭ ᱮᱱᱠᱷᱟᱱ ᱫᱚ ᱠᱟᱹᱴᱤᱡ ᱵᱤᱱ ᱞᱟᱹᱭ ᱟᱹᱞᱤᱧᱟ ᱦᱮᱸ ᱥᱮ
ᱦ ᱦᱮᱸ
ᱢᱤᱫᱴᱟᱝ ᱜᱤᱫᱽᱨᱟᱹ ᱦᱮᱸᱥᱮ ᱠᱟᱹᱴᱤᱡ ᱠᱷᱚᱱᱟᱜ ᱢᱟᱱᱮ ᱚᱠᱟᱞᱮᱠᱟ ᱥᱤᱠᱠᱷᱟ ᱮᱢᱟᱭ ᱠᱷᱟᱱ ᱥᱮ ᱚᱠᱟ ᱞᱮᱠᱟᱱ ᱥᱚᱴᱷᱤᱠ ᱨᱟᱥᱛᱟ ᱛᱮ ᱤᱫᱤ ᱜᱟᱱᱚᱜ-ᱟ ᱥᱮ ᱜᱟᱱ ᱞᱮᱱᱠᱷᱟᱱ ᱢᱤᱫ ᱫᱤᱱ ᱦᱤᱞᱳᱜ ᱱᱟᱯᱟᱭ ᱩᱱᱤ ᱜᱤᱫᱽᱨᱟᱹ ᱯᱮᱪᱷᱚᱱ ᱨᱮ ᱢᱤᱫᱴᱟᱝ ᱱᱟᱯᱟᱭᱟᱜ ᱢᱤᱫᱴᱟᱝ ᱯᱷᱚᱞ ᱠᱷᱚᱡᱽ ᱜᱟᱱᱚᱜ-ᱟ ᱟᱹᱵᱤᱱ ᱪᱮᱫ ᱵᱤᱱ ᱢᱚᱱᱮᱭᱟ
ᱟᱪᱪᱷᱟ ᱟᱪᱪᱷᱟ ᱟᱫᱚ ᱟᱹᱞᱤᱧᱟᱜ ᱢᱚᱱᱮ ᱛᱮ ᱫᱚ ᱡᱟᱦᱟᱸ ᱫᱚ ᱢᱤᱫᱴᱟᱝ ᱜᱤᱫᱽᱨᱟᱹ ᱦᱩᱸ ᱢᱤᱫᱴᱟᱝ ᱜᱤᱫᱽᱨᱟᱹ ᱡᱩᱫᱤ ᱵᱚᱱ ᱧᱮᱞᱟ ᱟᱵᱚ ᱡᱟᱦᱟᱸ ᱫᱚ ᱥᱟᱱᱛᱟᱲ ᱥᱚᱢᱟᱡᱽ ᱨᱮ ᱧᱮᱞᱚᱜ ᱠᱟᱱᱟ ᱜᱤᱫᱽᱨᱟᱹ ᱠᱚ ᱚᱱᱠᱟ ᱢᱚᱛᱚ ᱠᱟᱹᱴᱤᱡ ᱟᱵᱚ ᱜᱟᱨᱡᱮᱱ ᱠᱚᱦᱚᱸ ᱵᱟᱵᱩᱱ ᱵᱩᱡᱷᱟᱹᱣ ᱮᱫᱟ ᱢᱤᱫᱟᱝ ᱜᱟᱨᱡᱮᱱ ᱟᱜᱮ ᱜᱟᱨᱡᱮᱱ-ᱟᱜ ᱩᱭᱦᱟᱹᱨ ᱵᱷᱟᱵᱽᱱᱟ ᱜᱮ ᱴᱷᱤᱠ ᱫᱚᱨᱠᱟᱨ ᱚᱜ ᱠᱟᱱᱟ ᱡᱟᱦᱟᱸ ᱫᱚ ᱜᱟᱨᱡᱮᱱ-ᱟᱜ ᱪᱮᱫ ᱞᱮᱠᱟ ᱩᱭᱦᱟᱹᱨ ᱵᱷᱟᱵᱽᱱᱟ ᱛᱟᱦᱮᱱᱟ ᱚᱱᱠᱟᱜ ᱜᱮ ᱩᱱᱤ ᱜᱤᱫᱽᱨᱟᱹ ᱮ ᱦᱚᱨᱚᱜᱼᱟ ᱤᱱ ᱜᱟᱨᱡᱮᱱ ᱡᱚᱫᱤ ᱚᱱᱠᱟ ᱢᱚᱛᱚ ᱵᱟᱠᱚ ᱵᱩᱡᱷᱟᱹᱣᱟ ᱥᱮ ᱢᱤᱫᱴᱟᱝ ᱜᱟᱨᱡᱮᱱᱟᱜ ᱡᱩᱫᱤ ᱴᱷᱤᱠ ᱵᱟᱝ ᱛᱟᱦᱮᱱ ᱛᱟᱭᱟ ᱩᱱᱤ ᱜᱤᱫᱽᱨᱟᱹ ᱦᱚᱸ ᱢᱤᱫᱴᱟᱝ ᱴᱷᱤᱠ ᱨᱟᱥᱛᱟ ᱛᱮ ᱫᱚ ᱵᱟᱭ ᱪᱟᱞᱟᱜᱼᱟ ᱢᱮᱱᱛᱮ ᱟᱞᱤᱧ ᱞᱤᱧ ᱢᱚᱱᱮ ᱮᱫᱟ ᱢᱤᱫᱴᱟᱝ ᱜᱤᱫᱽᱨᱟᱹ ᱢᱤᱫᱴᱟᱝ ᱵᱷᱟᱜᱤ ᱡᱟᱭᱜᱟ ᱨᱮ ᱤᱫᱤ ᱠᱚᱨᱛᱮ ᱜᱮᱞᱮ ᱮ ᱡᱟᱦᱟᱸ ᱫᱚ ᱯᱟᱹᱭᱞᱟᱹ ᱠᱷᱚᱱ ᱜᱮ ᱠᱟᱹᱴᱤᱡ ᱠᱷᱚᱱ ᱜᱮ ᱵᱷᱟᱜᱤ ᱵᱷᱟᱹᱜᱤ ᱛᱮ ᱯᱟᱲᱦᱟᱣ ᱫᱚᱨᱠᱟᱨᱚᱜ ᱠᱟᱱᱟ ᱡᱟᱦᱟᱸ ᱫᱚ ᱟᱵᱚ ᱥᱟᱱᱛᱟᱲ ᱥᱚᱢᱟᱡᱽ ᱨᱮ ᱧᱮᱞᱚᱜ ᱠᱟᱱᱟ ᱟ... ᱚᱱᱠᱟ ᱤᱥᱠᱩᱞ ᱨᱮ ᱦᱚᱸ ᱵᱟᱠᱩ ᱵᱷᱩᱨᱛᱤ ᱭᱮᱫ ᱠᱚ ᱛᱟᱵᱚᱱᱟ ᱱᱤᱡᱮ ᱛᱮ ᱦᱚᱸ ᱵᱟᱠᱚ ᱯᱟᱲᱦᱟᱣᱮᱫ ᱠᱚ ᱛᱟᱵᱚᱱᱟ ᱡᱟᱦᱟᱸ ᱫᱚ ᱢᱮᱱᱟᱜ ᱠᱚ ᱛᱟᱵᱚᱱᱟ ᱟᱵᱚ ᱟᱭᱳ ᱦᱚᱲ ᱠᱚ ᱚᱱᱠᱟ ᱢᱚᱛᱚ ᱴᱟᱹᱭᱤᱢ ᱩᱰᱩᱝ ᱠᱟᱛᱮᱫ ᱦᱚᱸ ᱵᱟᱠᱚ ᱯᱟᱲᱦᱟᱣᱮᱫ ᱠᱚᱣᱟ ᱟᱨ ᱵᱟᱵᱟ ᱦᱚᱲ ᱠᱚ ᱛᱚ ᱟᱵᱚ ᱢᱟ ᱵᱮᱥᱛᱚ ᱡᱟᱦᱟᱱᱟᱜ ᱠᱚ ᱜᱮ ᱵᱟᱭᱨᱮ ᱵᱚᱱ ᱠᱟᱹᱢᱤᱭᱟ ᱱᱚᱝᱠᱟ ᱛᱚ ᱚᱲᱟᱜ ᱨᱮ ᱦᱚᱸ ᱩᱱᱟᱹᱜᱴᱟ ᱜᱤᱫᱽᱨᱟᱹ ᱯᱟᱲᱦᱟᱣ ᱨᱮᱱᱟᱜ ᱚᱠᱛᱚ ᱠᱚ ᱵᱟᱵᱚᱱ ᱧᱟᱢ ᱮᱫᱟ
ᱟᱪᱪᱷᱟ
ᱚᱱᱟᱛᱮ ᱟᱹᱞᱤᱧ ᱢᱚᱱᱮᱭ ᱮᱫᱟ ᱜᱤᱫᱽᱨᱟᱹ ᱠᱷᱚᱱ ᱜᱮ ᱩᱱᱤ ᱜᱤᱫᱽᱨᱟᱹ ᱫᱚ ᱢᱤᱫᱴᱟᱝ ᱡᱟᱦᱟᱸ ᱴᱟ‌ᱭᱤᱢ ᱨᱮ ᱡᱟᱦᱟᱸ ᱥᱮᱬᱟ ᱞᱟᱹᱠᱛᱤ ᱚᱱᱟ ᱩᱱᱤ ᱮ... ᱥᱮᱬᱟᱭ ᱢᱟᱭ ᱟᱨ ᱢᱤᱫᱴᱟᱝ ᱜᱤᱫᱽᱨᱟᱹ ᱠᱷᱚᱱᱜᱮ ᱯᱩᱨᱟᱜᱼᱟ ᱩᱱᱤ ᱯᱚᱯᱟᱨᱞᱤ ᱴᱤᱭᱩᱥᱟ. ᱱ ᱛᱟᱠᱛᱮ ᱤᱥᱠᱩᱞ ᱛᱟᱠᱛᱮ ᱵᱷᱟ. ᱜᱤ ᱧᱚᱜ᱾ ᱡᱟᱭᱜᱟᱨᱮ ᱩᱱᱤ ᱯᱟᱲᱦᱟᱣ ᱨᱮᱱᱟᱜ ᱥᱩᱡᱳᱜ ᱥᱩᱵᱤᱫᱷᱟᱭ ᱧᱟᱢ ᱢᱟ
ᱟᱪᱷᱟ ᱟᱪᱷᱟ ᱟᱫᱚ ᱜᱚᱝᱠᱮ ᱱᱚᱸᱰᱮ ᱡᱟᱦᱟᱸ ᱵᱤᱱ ᱞᱟᱹᱭ ᱠᱮᱫᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱱᱚᱰᱮ ᱢᱤᱫ ᱴᱟᱝ ᱟᱹᱞᱤᱧ ᱠᱩᱠᱞᱤ ᱦᱤᱡᱩᱜ ᱠᱟᱱ ᱛᱟᱹᱞᱤᱧᱟ ᱢᱚᱱᱮᱨᱮ ᱡᱮ ᱠᱩᱠᱞᱤ ᱫᱚ ᱱᱚᱝᱠᱟ ᱠᱟᱱᱟ ᱡᱮ ᱟᱹᱵᱤᱱ᱾ ᱡᱟᱦᱟᱸ ᱵᱤᱱ ᱞᱟᱹᱭ ᱠᱮᱫᱟ ᱡᱮ ᱟᱭᱳ ᱦᱚᱲ ᱠᱚ ᱵᱟᱝᱠᱚ ᱯᱟᱲᱦᱟᱣᱮᱫ ᱠᱚᱣᱟ ᱥᱮ ᱟᱵᱚ ᱫᱚ ᱦᱟᱸᱜ ᱠᱷᱟᱱ ᱵᱟᱨ ᱠᱟᱹᱣᱰᱤ ᱮᱱᱠᱷᱟᱱ ᱨᱳᱡᱽᱜᱟᱨ ᱞᱟᱹᱜᱤᱫ ᱮᱱᱟᱜ ᱠᱷᱟᱱ ᱵᱚᱱ ᱪᱟᱞᱟᱜ ᱠᱟᱱᱟ ᱟᱵᱚ ᱫᱚ ᱴᱟᱭᱤᱢ ᱵᱟᱵᱚᱱ ᱧᱟᱢ ᱮᱫᱟ ᱢᱤᱫᱴᱟᱝ ᱜᱤᱫᱽᱨᱟᱹ ᱯᱤᱪᱷᱚᱱ ᱨᱮ ᱥᱚᱢᱚᱭ ᱮᱢ ᱦᱮᱸ ᱥᱮ᱾
ᱦᱮᱸ ᱦᱮᱸ
ᱢᱮᱛ ᱢᱮᱱᱠᱷᱟᱱ ᱱᱚᱰᱮ ᱫᱚ ᱧᱮᱞᱚᱜ ᱠᱟᱱᱟ ᱡᱮ ᱡᱟᱦᱟᱸ ᱫᱚ ᱛᱤᱨᱞᱟᱹ ᱥᱮ ᱟᱭᱚ ᱦᱚᱲ ᱠᱚᱠᱚ ᱛᱟᱦᱮᱱ ᱠᱟᱱᱟ ᱚᱲᱟᱜ ᱨᱮ ᱦᱮᱸ ᱥᱮ᱾ ᱛᱮ ᱩᱱᱠᱩ ᱠᱚ ᱱᱚᱣᱟ ᱨᱮᱫᱚ ᱟᱹᱰᱤ ᱡᱳᱨ ᱜᱮ ᱫᱚᱨᱠᱟᱨ ᱠᱟᱱ ᱛᱟᱠᱚᱣᱟ ᱡᱮ ᱜᱤᱫᱽᱨᱟᱹ ᱯᱤᱪᱷᱚᱱ ᱨᱮᱫᱚ ᱥᱚᱢᱚᱭ ᱮᱢ ᱦᱮᱸ ᱥᱮ᱾ ᱛᱚ ᱟᱹᱞᱤᱧ ᱱᱚᱸᱰᱮ ᱱᱚᱸᱰᱮ ᱞᱤᱧ ᱞᱟᱹ ᱞᱟ. ᱭᱟ᱾ ᱡᱩᱫᱤ ᱟᱹᱵᱤᱱ ᱥᱮ ᱟᱹᱞᱤᱧᱟᱜ ᱠᱟᱛᱷᱟ ᱜᱮᱞᱤᱧ ᱞᱟᱹᱭᱫᱟ ᱦᱚᱭᱛᱳ ᱡᱮᱞᱮᱠᱟᱨᱮ ᱡᱮ ᱡᱩᱫᱤ ᱚᱱᱠᱟᱱᱤᱡ ᱡᱩᱫᱤ ᱟᱹᱞᱤᱧᱤᱡ ᱡᱩᱫᱤ ᱚᱲᱟᱜ ᱜᱤᱱᱱᱤᱜᱮ ᱡᱩᱫᱤ ᱵᱟᱭ ᱦᱩᱭᱩᱜ ᱛᱟᱹᱞᱤᱧᱟ ᱥᱮ ᱥᱤᱠᱷᱱᱟᱹᱛ ᱡᱩᱫᱤ ᱦᱚᱲ ᱜᱮ ᱵᱟᱭ ᱦᱩᱭᱩᱜ ᱛᱟᱹᱞᱤᱧᱟ᱾ ᱛᱟᱦᱞᱮ ᱩᱱᱤ ᱫᱚ ᱪᱤᱠᱟᱹ ᱞᱮᱠᱟᱨᱮ ᱪᱮᱫ ᱞᱤᱧ ᱪᱤᱠᱟᱹ ᱫᱟᱲᱮ
ᱚᱱᱟ ᱞᱟᱹᱜᱤᱫ ᱛᱮ ᱟᱵᱚ
ᱦᱮᱸ ᱱᱚᱝᱠᱟ ᱦᱚᱸ ᱧᱮᱞᱚᱜ ᱠᱟᱱᱟ ᱟᱹᱰᱤ ᱦᱚᱲᱜᱮ ᱱᱚᱣᱟ ᱠᱷᱟᱹᱛᱤᱨ ᱛᱮᱜᱮ ᱵᱟᱝ ᱠᱚ ᱥᱮᱬᱟ ᱟᱠᱚ ᱠᱟᱱᱟ ᱦᱮᱸ ᱥᱮ ᱱᱮᱛᱟᱨ ᱨᱮᱱ ᱟᱭᱩᱼᱵᱟᱵᱟ ᱜᱮ ᱵᱟᱭ ᱵᱟᱰᱟᱭᱟ ᱵᱟᱵᱟᱭ ᱵᱟᱰᱟᱭ ᱨᱮᱦᱚᱸ ᱩᱱᱤ ᱫᱚ ᱴᱟᱠᱟ ᱯᱚᱭᱥᱟ ᱤᱱᱠᱟᱢᱮ ᱪᱟᱞᱟᱜ ᱠᱟᱱᱟ ᱢᱮᱱᱠᱷᱟᱱ ᱮᱸᱜ ᱟᱭᱳ ᱦᱚᱲ ᱫᱚ ᱦᱟᱸᱜ ᱠᱷᱟᱱ ᱵᱟᱭ ᱵᱟᱲᱟᱭᱟ ᱥᱤᱠᱷᱱᱟᱹᱛ ᱵᱟᱹᱱᱩᱜ ᱛᱟᱭᱟ ᱛᱟᱦᱞᱮ ᱩᱱᱤ ᱫᱚ ᱪᱤᱠᱟᱹ ᱞᱮᱠᱟ ᱛᱮᱵᱚᱱ ᱪᱤᱠᱟᱹ ᱣᱟ ᱟᱹᱵᱤᱱ ᱪᱮᱫ ᱞᱮᱠᱟ ᱵᱤᱱ ᱢᱚᱱᱮᱭᱟ?
ᱟ. ᱞᱤᱧ ᱞᱤᱧ ᱢᱚᱱᱮᱭᱮᱫᱟ ᱡᱟᱦᱟᱸᱭ ᱫᱚ ᱵᱟᱠᱚ ᱵᱟᱲᱟᱭ ᱛᱟᱵᱚᱱᱟ ᱟᱫᱚ ᱟᱵᱚ ᱮᱠᱟᱞ ᱜᱤᱫᱟᱹᱨ ᱠᱚ ᱤᱥᱠᱩᱞ ᱡᱟᱦᱟᱸ ᱫᱚ ᱠᱟᱹᱴᱤᱡ ᱤᱥᱠᱩᱞ ᱠᱚ ᱢᱮᱱᱟᱜ ᱛᱟᱵᱚᱱᱟ ᱚᱱᱟ ᱠᱚᱨᱮ ᱮᱠᱟᱞ ᱵᱷᱮᱡᱟ ᱫᱚᱨᱠᱟᱨᱚᱜ ᱠᱟᱱᱟ, ᱡᱟᱦᱟᱸ ᱛᱮ ᱡᱟᱦᱟᱸᱞᱮᱠᱟ ᱜᱮᱵᱚ ᱥᱮᱲᱟ ᱠᱮᱵᱚᱱ ᱢᱟ ᱟᱨ ᱡᱟᱦᱟᱸ ᱠᱚᱫᱚ ᱚᱱᱠᱟ ᱴᱤᱭᱩᱥᱟᱱ ᱠᱚᱵᱚᱱ ᱮᱢ ᱫᱟᱲᱮᱭᱟᱠᱚᱣᱟ᱾ ᱩᱱᱠᱩ ᱠᱚᱫᱚ ᱮᱠᱟᱞ ᱴᱤᱭᱩᱥᱟ. ᱱ ᱵᱚᱱ ᱮᱢᱟ ᱠᱚᱢᱟ ᱡᱟᱦᱟᱸ ᱫᱚ ᱡᱟᱦᱟᱸ ᱴᱟᱭᱤᱢ ᱨᱮ ᱡᱟᱦᱟᱸ ᱥᱮᱬᱟ ᱫᱚᱨᱠᱟᱨ ᱛᱟᱭ ᱚᱱᱟᱭ ᱥᱮᱬᱟᱭ ᱢᱟ᱾ ᱵᱟᱝᱠᱷᱟᱱ ᱫᱚ ᱡᱩᱫᱤ ᱢᱤᱫᱴᱟᱝ ᱜᱤᱫᱽᱨᱟᱹ ᱢᱤᱫᱴᱟᱝ ᱜᱤᱫᱽᱨᱟᱹ ᱨᱮ ᱴᱷᱤᱠ ᱢᱚᱛᱚ ᱵᱟᱭ ᱯᱟᱲᱦᱟᱣ ᱞᱮᱱᱟ ᱦᱟᱨᱟ ᱠᱟᱛᱮᱫ ᱫᱚ ᱠᱤᱱᱛᱩ ᱟᱡ ᱮ ᱢᱚᱱᱮ ᱨᱮᱦᱚᱸ ᱡᱮ ᱯᱟᱲᱦᱟᱜ ᱟᱹᱧ ᱱᱤᱛᱚᱜ ᱡᱮ ᱡᱚᱨ ᱧᱚᱜ᱾ ᱟᱡ ᱟᱹᱰᱤ ᱢᱤᱫᱴᱟᱝ ᱢᱚᱱᱮᱨᱮ ᱤᱭᱟᱹᱭ ᱧᱟᱢᱟ ᱟᱜᱷᱟᱛᱮ ᱧᱟᱢᱟ ᱱᱚᱣᱟ ᱠᱚ ᱵᱟᱹᱧ ᱵᱟᱲᱟᱭᱟ ᱱᱤᱛᱦᱚᱸ ᱪᱮᱫᱠᱟ ᱠᱟᱛᱮᱜ ᱱᱤᱛᱚᱜ ᱦᱟᱱᱟᱧ ᱯᱟᱲᱦᱟᱜᱼᱟ ᱟᱥᱮ ᱱᱚᱶᱟᱧ ᱯᱟᱲᱦᱟᱜᱼᱟ ᱟᱹᱰᱤ ᱨᱚᱠᱚᱢ ᱮᱴᱠᱮᱴᱚᱬᱮ ᱩᱱᱤᱭ ᱧᱟᱢᱟ᱾ ᱟᱨ ᱚᱱᱠᱟ ᱢᱚᱛᱚ ᱩᱱᱤ ᱵᱟᱭ ᱯᱟᱲᱦᱟᱣ ᱫᱟᱲᱮᱣᱟᱜᱼᱟ ᱡᱚᱱᱚᱛᱮ ᱟᱵᱚ ᱧᱮᱞᱚᱜ ᱠᱟᱱᱟ ᱟᱹᱰᱤ
ᱵᱮᱥᱤ‌ ᱴᱟᱜ ᱵᱟᱠᱚ ᱯᱟᱲᱦᱟᱜ ᱠᱟᱱ ᱛᱟᱵᱚᱱᱟ ᱢᱮᱴᱨᱤᱠ ᱠᱚ ᱯᱟᱥᱮᱫ ᱛᱟᱵᱚᱱᱟ ᱥᱮ ᱮᱭᱡᱮ ᱮᱥ ᱠᱚ ᱯᱟᱥᱮᱫ ᱛᱟᱵᱚᱱᱟ ᱚᱱᱟ ᱠᱟᱛᱮᱜ ᱚᱝᱠᱟ ᱯᱟᱲᱦᱟᱣ ᱠᱟᱛᱮᱫ ᱜᱮᱠᱚ ᱵᱟᱹᱜᱤᱭᱮᱫ ᱛᱟᱵᱚᱱᱟ ᱵᱤᱥᱮᱥ ᱞᱟᱯᱷᱟᱝ ᱥᱮᱫ ᱵᱟᱠᱚ ᱥᱮᱪᱮᱫ ᱫᱟᱲᱮᱭᱟᱛᱟᱵᱚᱱ ᱠᱟᱱᱟ ᱟᱹᱰᱤ ᱜᱚᱴᱟᱝ ᱮᱸᱴᱠᱮᱴᱚᱬᱮ ᱠᱚ ᱧᱟᱢ ᱮᱫᱟ ᱠᱟᱹᱴᱤᱡ ᱩᱢᱮᱨ ᱨᱮ ᱵᱷᱟᱜᱮ ᱧᱚᱜ ᱵᱟᱠᱚ ᱯᱟᱲᱦᱟᱣ ᱟᱠᱟᱱ ᱛᱟᱵᱚᱱᱟ ᱜᱚᱲᱟ ᱵᱟᱝ ᱥᱚᱠ ᱛᱚ ᱞᱮᱱᱠᱷᱟᱱ ᱢᱤᱫᱴᱟᱝ ᱫᱟᱨᱮ ᱡᱩᱫᱤ ᱨᱮᱦᱮᱫ ᱢᱤᱫᱴᱟᱝ ᱡᱩᱫᱤ ᱴᱷᱤᱠ ᱴᱷᱟᱠ ᱵᱟᱝ ᱯᱟᱥᱱᱟᱜᱼᱟ ᱚᱱᱟ ᱫᱟᱨᱮ ᱫᱚ ᱟᱫᱚ ᱛᱤᱱᱟᱹᱜ ᱴᱟ ᱫᱚ ᱪᱮᱛᱟᱱ ᱥᱮᱫ ᱪᱟᱞᱟᱜᱼᱟ ᱥᱮ ᱛᱤᱱᱟᱹᱜ ᱴᱟᱜ ᱡᱚᱼᱵᱮᱞᱮᱜᱼᱟ
ᱦᱳᱭ ᱟᱫᱚ ᱱᱟᱥᱮ ᱦᱚᱭ ᱛᱮᱜᱮ ᱱᱟᱦᱟᱜ ᱠᱷᱟᱱ ᱱᱟᱥᱮ ᱦᱚᱭ ᱛᱮᱜᱮ ᱱᱟᱦᱟᱜ ᱠᱷᱟᱱ ᱟᱫᱚ ᱩᱞᱴᱟᱹᱜᱼᱟ ᱦᱮᱸᱥᱮ ᱟᱨ ᱡᱚ ᱡᱟᱹᱛ ᱡᱚᱼ ᱡᱟᱹᱞᱤ ᱠᱚ ᱦᱚᱸ ᱚᱱᱠᱟ ᱵᱟᱵᱚᱱ ᱧᱟᱢᱟ ᱡᱩᱫᱤ ᱜᱚᱲᱟ ᱠᱷᱚᱱᱟᱜ ᱡᱩᱫᱤ ᱚᱱᱠᱟ ᱡᱚᱛᱚ ᱡᱚᱛᱚᱱ ᱵᱟ... ᱵᱟᱵᱚᱱ ᱮᱢᱟ ᱢᱤᱫᱴᱟᱝ ᱫᱟᱨᱮ ᱯᱤᱪᱷᱚᱱ ᱨᱮ ᱢᱤᱫᱴᱟᱝ ᱫᱟᱨᱮ ᱡᱮᱢᱚᱱ ᱵᱚᱱ ᱡᱚᱛᱚᱱᱼᱟ ᱥᱮ ᱛᱚ.... ᱚᱱᱠᱟ ᱜᱮ ᱢᱤᱫᱴᱮᱝ ᱜᱤᱫᱽᱨᱟᱹ ᱦᱚᱸᱵᱚᱱ ᱡᱚᱛᱚᱱᱮᱭᱟ ᱛᱟᱦᱚᱞᱮ ᱠᱷᱟᱱ ᱜᱮ ᱢᱤᱫ ᱫᱤᱱ ᱦᱤᱞᱚᱜ ᱵᱷᱟᱜᱮ ᱯᱷᱚᱞ ᱵᱚᱱ ᱟᱥᱟ ᱫᱟᱲᱮᱭᱟᱜᱼᱟ ᱦᱮᱸ ᱥᱮ ᱵᱟᱝ
ᱦᱮᱸ ᱦᱮᱸ
ᱚᱱᱟ ᱟᱹᱰᱤ ᱱᱟᱯᱟᱭ ᱠᱟᱛᱷᱟ ᱟᱹᱰᱤ ᱱᱟᱯᱟᱭ
ᱚᱱᱟ ᱠᱷᱚᱞ ᱫᱚᱞᱤᱝ ᱢᱚᱱᱮᱭᱮᱫᱟ ᱟᱵᱚ ᱡᱟᱦᱟᱸ ᱛᱤᱨᱞᱟᱹ ᱦᱚᱯᱚᱱ ᱠᱚ ᱢᱮᱱᱟᱜ ᱵᱚᱱᱟ ᱢᱮᱱᱟᱜ ᱠᱚ ᱛᱟᱵᱚᱱᱟ ᱟᱫᱚ ᱟᱵᱤᱱᱟᱜ ᱩᱭᱦᱟᱹᱨ ᱫᱤᱥᱟᱹ ᱛᱮ ᱢᱟᱱᱮ ᱮᱸ ᱩᱱᱠᱩ ᱦᱚᱸ ᱛᱤᱱᱟᱹᱜᱴᱟᱜ ᱢᱟᱱᱮ ᱥᱮᱪᱮᱫ ᱫᱚᱨᱠᱟᱨᱟ ᱟᱠᱟᱱᱟ᱾
ᱠᱟᱱ ᱛᱟᱠᱚᱣᱟ ᱢᱮᱱᱛᱮ ᱵᱤᱱ ᱢᱚᱱᱮᱭᱮᱫᱟ ᱟᱵᱚᱣᱟᱜ ᱥᱚᱢᱟᱡᱽ ᱨᱮᱱ ᱛᱤᱨᱞᱟᱹ ᱦᱚᱯᱚᱱ ᱠᱚ᱾
ᱟᱹᱰᱤ ᱦᱮᱸᱸ ᱟᱹᱰᱤ ᱟᱹᱰᱤ ᱱᱟᱯᱟᱭ ᱠᱩᱠᱞᱤ ᱵᱤᱱ ᱫᱚᱦᱚ ᱠᱮᱫᱟ ᱛᱚ ᱟᱹᱞᱤᱧ ᱞᱤᱧ ᱢᱚᱱᱮᱭᱟ ᱱᱚᱝᱠᱟ ᱡᱮ ᱱᱮᱛᱟᱨᱟᱜ ᱡᱟᱦᱟᱸ ᱫᱚ ᱫᱤᱥᱚᱢ ᱠᱟᱱ ᱛᱟᱵᱚᱱᱟ ᱥᱮ ᱡᱩᱜᱽ ᱪᱟᱞᱟᱜ ᱠᱟᱱ ᱛᱟᱵᱚᱱᱟ ᱦᱮᱸᱥᱮ
ᱦᱮᱸ ᱦᱮᱸ
ᱛᱚ ᱱᱚᱣᱟᱨᱮ ᱟᱹᱞᱤᱧ ᱞᱤᱧ ᱞᱟᱹᱭᱟ ᱡᱮ ᱛᱤᱨᱞᱟᱹ ᱠᱚ ᱢᱟᱱᱮ ᱡᱟᱦᱟᱸ ᱫᱚ ᱛᱤᱨᱞᱟᱹ ᱠᱚᱫᱚ ᱟᱹᱰᱤ ᱡᱳᱨ ᱜᱮ ᱥᱮᱪᱮᱫ ᱫᱚᱨᱠᱟᱨ ᱠᱟᱱᱟ ᱢᱟᱱᱮ ᱢᱤᱫᱴᱟᱝ ᱠᱚᱲᱟ ᱜᱤᱫᱽᱨᱟᱹ ᱠᱷᱚᱱᱟᱜ ᱠᱩᱲᱤ ᱜᱤᱫᱽᱨᱟᱹ ᱜᱮ ᱵᱟᱹᱲᱛᱤ ᱥᱮᱪᱮᱫ ᱫᱚᱨᱠᱟᱨ ᱠᱟᱱᱟ ᱪᱮᱫᱟᱜ ᱞᱤᱝ ᱞᱟᱹᱭ ᱮᱫᱟ ᱠᱟᱨᱚᱱ ᱟᱹᱵᱤᱱ ᱧᱮᱞ ᱵᱤᱱ ᱟᱵᱚ ᱡᱟᱦᱟᱸ ᱚᱯᱷᱤᱥ ᱟᱫᱟᱞᱚᱛ ᱵᱚᱱ ᱪᱟᱞᱟᱜᱼᱟ ᱠᱤ ᱵᱟᱸ ᱡᱟᱦᱟᱸ ᱨᱮᱜᱮ ᱵᱚᱱ ᱪᱟᱞᱟᱜᱼᱟ ᱦᱮᱸᱥᱮ ᱧᱮᱞ ᱟᱵᱚᱱ ᱡᱮ ᱟᱵᱚ ᱟᱵᱚᱨᱮᱱ ᱛᱤᱨᱞᱟᱹ ᱠᱚ ᱟᱹᱵᱤᱱ ᱡᱩᱫᱤ ᱵᱤᱱ ᱪᱟᱞᱟᱣ ᱠᱟᱱᱟ ᱧᱮᱞᱟ ᱵᱤᱱ ᱡᱮ ᱟᱵᱚᱨᱮᱱ ᱛᱤᱨᱞᱟᱹ ᱠᱚ ᱟᱵᱚ ᱜᱮᱵᱚᱱ ᱠᱩᱞ ᱠᱟᱠᱚ ᱠᱟᱱᱟ ᱢᱮᱱᱠᱷᱟᱱ ᱠᱷᱟᱱ ᱩᱱᱠᱩ ᱵᱟᱠᱚ ᱵᱟᱲᱟᱭᱟ ᱪᱮᱫ ᱦᱚᱸ ᱮᱱᱛᱮ ᱨᱮᱦᱚᱸ ᱵᱚᱱ ᱠᱩᱞ ᱠᱟᱠᱚ ᱠᱟᱱᱟ ᱠᱟᱨᱚᱱ ᱟᱵᱚ ᱫᱚ ᱴᱟᱠᱟ ᱯᱚᱭᱥᱟ ᱤᱱᱠᱟᱢ ᱞᱟᱹᱜᱤᱫ ᱛᱮ ᱠᱟᱹᱢᱤ ᱵᱚᱱ ᱪᱟᱞᱟᱜ ᱠᱟᱱᱟ ᱦᱳᱭ ᱛᱚ ᱡᱟᱦᱟᱱᱟᱜ ᱦᱩᱭᱩᱜ ᱠᱟᱱᱟ ᱦᱮᱸᱥᱮ ᱛᱟᱦᱚᱞᱮ ᱱᱤᱡᱮᱨᱤᱡ ᱦᱚᱲ ᱜᱮᱢ ᱢᱮᱛᱟ ᱫᱮᱭᱟ ᱫᱳ ᱪᱟᱞᱟᱜ ᱫᱳ ᱟᱢᱜᱮ ᱪᱟᱞᱟᱜ ᱢᱮ ᱮᱱᱛᱮ ᱨᱮᱦᱚᱸ ᱩᱱᱤ ᱪᱮᱫ ᱦᱚᱸ ᱵᱟᱭ ᱵᱟᱲᱟᱭᱟ ᱚᱞ ᱯᱟᱲᱦᱟᱣ ᱵᱟᱭ ᱵᱟᱲᱟᱭᱟ ᱢᱮᱱᱠᱷᱟᱱ ᱩᱱᱤᱜᱮ ᱪᱟᱞᱟᱜ ᱠᱟᱱᱟᱭ ᱠᱟᱨᱚᱱ ᱟᱢ ᱛᱚ ᱴᱟᱠᱟ ᱯᱚᱭᱥᱟ ᱨᱳᱡᱽᱠᱟᱨ ᱮᱢ ᱪᱟᱞᱟᱜ ᱠᱟᱱᱟ ᱛᱟᱦᱚᱞᱮ ᱩᱱᱤ ᱜᱮᱢ ᱠᱩᱞᱮ ᱠᱟᱱᱟ ᱛᱟᱦᱚᱞᱮ ᱩᱱᱤ ᱚᱸᱰᱮ ᱵᱟᱭ ᱵᱟᱲᱟᱭᱟ ᱚᱯᱷᱤᱥ ᱨᱮ ᱦᱟᱱᱟ ᱱᱟᱣᱟ ᱢᱮᱱ ᱠᱟᱛᱮᱫ ᱨᱩᱣᱟᱹᱲᱮ ᱠᱟᱱᱟ ᱱᱚᱣᱟ ᱵᱟᱭ ᱵᱩᱡᱽ ᱫᱟᱲᱮᱭᱟᱫᱟ ᱦᱟᱱᱟ ᱵᱟᱭ ᱵᱩᱡᱽ ᱫᱟᱲᱮᱭᱟᱫᱟ ᱨᱩᱣᱟᱹᱲ ᱮᱱᱟᱭ ᱛᱚ ᱱᱚᱣᱟ ᱞᱮᱠᱟ ᱛᱚ ᱟᱹᱞᱤᱧ ᱞᱤᱧ ᱞᱟᱹᱭᱟ ᱡᱮ ᱛᱤᱨᱞᱟᱹ ᱠᱚᱫᱚ ᱠᱚᱲᱟ ᱜᱤᱫᱽᱨᱟᱹ ᱠᱷᱚᱱᱟᱜ ᱦᱚᱸ ᱵᱟᱹᱲᱛᱤ ᱥᱮᱪᱮᱫ ᱫᱚᱨᱠᱟᱨ ᱠᱟᱱᱟ ᱮᱠᱟᱞ ᱦᱮᱸᱥᱮ ᱟᱨ ᱥᱮᱪᱮᱫ ᱫᱚ ᱵᱟᱱᱟᱨ ᱜᱮ ᱫᱚᱨᱠᱟᱨ ᱠᱟᱱᱟ ᱢᱮᱱᱠᱷᱟᱱ ᱡᱩᱫᱤ ᱵᱤᱱ ᱧᱮᱞᱟ ᱛᱩᱞᱟᱹ ᱡᱚᱠᱷᱟ ᱟᱹᱵᱤᱱ ᱟᱹᱞᱤᱧᱟᱜ ᱢᱚᱱᱮ ᱛᱮᱞᱤᱧ ᱞᱟᱹᱭᱟ ᱡᱮ ᱛᱤᱨᱞᱟᱹ ᱠᱚᱜᱮ ᱵᱟᱹᱲᱛᱤ ᱥᱤᱠᱠᱷᱤᱛᱚ ᱫᱚ ᱫᱚᱨᱠᱟᱨᱚᱜ ᱠᱟᱱᱟ ᱪᱮᱫᱟᱜ ᱥᱮ ᱚᱱᱟ ᱢᱤᱫᱴᱟᱝ ᱞᱤᱧ ᱞᱟᱹᱭ ᱠᱮᱫᱟ ᱮᱵᱚᱝ ᱚᱲᱟᱜ ᱨᱮ ᱡᱟᱦᱟᱸ ᱚᱱᱮ ᱡᱟᱦᱟᱸ ᱫᱚ ᱢᱤᱫᱴᱟᱝ ᱜᱤᱫᱽᱨᱟᱹ ᱚᱞ ᱯᱟᱲᱦᱟᱣ ᱫᱟᱲᱮᱭᱟ ᱟᱵᱤᱱ ᱫᱚ ᱢᱤᱫᱴᱟᱝ ᱡᱤᱱᱤᱥ ᱟᱹᱵᱤᱱ ᱞᱚᱠᱠᱷᱚ ᱠᱟᱛᱮᱜ ᱧᱮᱞ ᱵᱤᱱ ᱢᱤᱫᱴᱟᱝ ᱜᱤᱫᱽᱨᱟᱹ ᱦᱳᱭᱛᱚ ᱟᱹᱰᱤ ᱠᱤᱪᱷᱩ ᱥᱮᱛᱟᱜ ᱢᱟᱱᱮ ᱥᱮᱛᱟᱜ ᱠᱷᱚᱱᱟᱜ ᱤᱥᱠᱩᱞᱚᱜ ᱠᱟᱱᱟᱭ ᱯᱨᱟᱭᱵᱷᱮᱴᱚᱜ ᱠᱟᱱᱟᱭ ᱥᱟᱱᱟᱢ ᱞᱮᱠᱟ ᱡᱷᱚᱛᱚ ᱠᱤᱪᱷᱩ ᱡᱚᱛᱚ ᱴᱟᱭᱤᱢ ᱨᱮᱠᱚ ᱠᱩᱞᱮ ᱠᱟᱱᱟ ᱢᱮᱱᱠᱷᱟᱱ ᱥᱚᱴᱷᱤᱠ ᱜᱟᱭᱤᱰ ᱚᱲᱟᱜ ᱨᱮ ᱵᱟᱭ ᱧᱟᱢᱼᱟ ᱟᱵᱤᱱ ᱵᱟᱭᱨᱮ ᱨᱮ ᱡᱟᱦᱟᱸ ᱛᱤᱱᱟᱹᱜ ᱡᱟᱦᱟᱸ ᱞᱮᱠᱟ ᱯᱟᱲᱦᱟᱣ ᱮᱵᱤᱱ ᱡᱟᱦᱟᱸ ᱛᱤᱱᱟᱹᱜ ᱟᱵᱤᱱ ᱯᱨᱚᱛᱤᱴᱤ ᱥᱟᱵᱡᱮᱠᱴ ᱨᱮ ᱟᱹᱵᱤᱱ ᱴᱤᱭᱩᱥᱚᱱ ᱮᱢᱟᱭ ᱵᱤᱱ ᱠᱤᱱᱛᱩ ᱩᱱᱤ ᱜᱤᱫᱽᱨᱟᱹ ᱚᱲᱟᱜ ᱨᱮ ᱡᱚᱛᱚ ᱜᱷᱟᱹᱲᱤᱡ ᱵᱟᱵᱤᱱ ᱜᱟᱭᱤᱰ ᱮᱭᱟ ᱛᱚᱛᱚ ᱜᱷᱟᱹᱲᱤᱡ ᱫᱚ ᱩᱱᱤ ᱫᱚ ᱠᱤᱱᱛᱩ ᱵᱟᱭ ᱥᱮᱬᱟᱭ ᱛᱟᱵᱤᱱᱟ ᱥᱚᱴᱷᱤᱠ ᱫᱚ ᱵᱟᱭ ᱥᱮᱬᱟᱭᱟ ᱦᱮᱸ ᱥᱮᱬᱟᱭᱟ ᱡᱷᱚᱛᱚ ᱜᱤᱫᱽᱨᱟᱹ ᱫᱚ ᱵᱟᱝ ᱵᱮᱥᱤᱨ ᱵᱷᱟᱜᱽ ᱜᱤᱫᱽᱨᱟᱹ ᱜᱮ ᱵᱟᱝᱠᱚ ᱥᱮᱬᱟᱭᱟ ᱵᱤᱥᱮᱥ ᱠᱚᱨᱮ ᱢᱟᱱᱮ ᱢᱟᱫᱽᱫᱷᱚᱢᱤᱠ ᱫᱷᱟᱹᱨᱤᱡ ᱢᱤᱫᱴᱟᱝ ᱡᱚᱠᱷᱚᱱ ᱢᱮᱴᱨᱤᱠ ᱮ ᱚᱞᱟ ᱚᱱᱟ ᱞᱟᱦᱟ ᱫᱷᱟᱹᱨᱤᱡ ᱛᱟᱨᱯᱚᱨᱮ ᱚᱸᱰᱮ ᱫᱷᱟᱹᱨᱤᱡ ᱡᱩᱫᱤ ᱟᱹᱵᱤᱱ ᱵᱤᱱ ᱠᱥᱴᱚ ᱫᱟᱲᱮᱭᱟᱜᱼᱟ ᱮᱰᱮ ᱟᱱ ᱫᱚ ᱚᱱ ᱫᱚ ᱟᱹᱵᱤᱱ ᱫᱚ ᱟ ᱞᱟᱹᱤᱞᱟᱹᱭ ᱵᱟᱝ ᱦᱩᱭᱩᱜ ᱛᱟᱵᱤᱱᱟ ᱟᱡ ᱛᱮᱜᱮ ᱟᱡ ᱮ ᱵᱩᱡᱽ ᱡᱚᱼᱟ᱾ ᱟᱡᱜᱮ ᱟᱹᱵᱤᱱᱮ ᱥᱮᱬᱟ ᱟᱹᱵᱤᱱᱟ, ᱟᱹᱵᱤᱱᱤᱡ ᱜᱤᱫᱽᱨᱟᱹ ᱜᱮ ᱟᱹᱵᱤᱱᱮ ᱥᱮᱬᱟ ᱟᱵᱤᱱᱟᱱ᱾ ᱱᱚᱣᱟ ᱢᱤᱫᱴᱟᱝ ᱤᱭᱟᱹ ᱠᱟᱱᱟ ᱟᱨ ᱱᱚᱝᱠᱟ ᱦᱚᱸ ᱧᱮᱞᱚᱜᱚᱜ ᱠᱟᱱᱟ, ᱡᱮ ᱦᱳᱭᱛᱳ ᱥᱟᱵᱽ ᱵᱤᱱ ᱡᱮ ᱢᱤᱫᱴᱼ ᱢᱤᱫᱴᱟᱝ ᱚᱯᱷᱤᱥ ᱵᱚᱱ ᱪᱟᱞᱟᱣ ᱟᱠᱟᱱᱟ ᱥᱮ ᱦᱳᱭᱛᱳ ᱢᱤᱫᱴᱟᱝ ᱴᱮᱥᱚᱱ ᱜᱮᱵᱚᱱ ᱪᱟᱞᱟᱣ ᱟᱠᱟᱱᱟ ᱨᱮᱹᱞ ᱛᱮ, ᱡᱩᱫᱤ ᱡᱟᱦᱟᱸ ᱛᱮᱵᱚᱱ ᱪᱟᱞᱟᱜ ᱾ ᱞᱟᱹᱜᱤᱫᱚᱜ ᱠᱟᱱᱟ ᱦᱮᱸᱥᱮ ᱛᱚᱠᱷᱚᱱ ᱫᱚ ᱪᱮᱫᱠᱟᱜ ᱠᱟᱱᱟ! ᱡᱮ ᱡᱟᱦᱟᱸ ᱴᱤᱠᱤᱴ ᱞᱟᱭᱤᱱ ᱠᱚ ᱛᱟᱦᱮᱱᱟ ᱦᱮᱸᱥᱮ, ᱪᱮ ᱠᱩᱲᱤ ᱦᱚᱯᱚᱱᱟᱜ ᱫᱚ ᱧᱮᱞᱟᱵᱤᱱ, ᱡᱮ ᱵᱲᱠᱚᱱ ᱛᱟᱦᱮᱱ ᱠᱟᱱᱟ ᱴᱷᱤᱠ ᱟᱪᱷᱮ᱾ ᱠᱩᱲᱤ ᱦᱚᱯᱚᱱᱟᱜ ᱞᱟᱭᱤᱱ ᱫᱚ ᱠᱚᱢ ᱛᱟᱦᱮᱱ ᱠᱟᱱᱟ ᱠᱚᱲᱟ ᱦᱚᱯᱚᱱᱟᱜ ᱞᱟᱭᱤᱱ ᱫᱚ ᱡᱟᱹᱥᱛᱤ ᱛᱟᱦᱮᱱ ᱠᱟᱱᱟ ᱛᱟᱦᱚᱞᱮ ᱟᱵᱚ ᱡᱩᱫᱤ ᱡᱟᱦᱟᱸ ᱛᱮᱵᱚᱱ ᱪᱟᱞᱟᱜ ᱠᱟᱱᱟ ᱡᱩᱫᱤ ᱠᱩᱲᱤ ᱦᱚᱯᱚᱱ ᱡᱩᱫᱤ ᱥᱤᱠᱠᱷᱤᱛᱚ ᱛᱟᱦᱮᱱ ᱛᱟᱵᱚᱱᱟᱭ ᱦᱮᱸ ᱥᱮ ᱛᱟᱦᱚᱞᱮ ᱠᱷᱟᱱ ᱫᱚ ᱩᱱᱤ ᱵᱚᱱ ᱠᱳᱞ ᱫᱟᱲᱮᱭᱟᱭᱟ᱾ ᱛᱩ ᱟᱢ ᱴᱤᱠᱤᱴ ᱠᱟᱴᱟᱣ ᱟᱹᱜᱩᱭ ᱛᱟᱞᱟᱝ ᱢᱮ ᱦᱮᱸᱥᱮ ᱥᱮ ᱠᱷᱮᱛᱨᱮ ᱨᱮ ᱚᱸᱰᱮ ᱟᱵᱤᱱᱟᱜ ᱠᱟᱹᱢᱤ ᱞᱚᱜᱚᱱᱚᱜ ᱟᱹᱵᱤᱱᱟ ᱟᱨ ᱠᱚᱲᱟ ᱜᱤᱫᱽᱨᱟᱹ ᱫᱚ ᱦᱟᱯᱮ ᱞᱟᱭᱤᱱ ᱠᱟᱜ ᱢᱮᱭᱟ ᱛᱤᱱᱟᱹᱜ ᱜᱷᱟᱹᱲᱤᱡ ᱪᱚᱝ ᱦᱩᱭᱩᱜᱼᱟ ᱱᱚᱝᱠᱟ ᱦᱚᱸ ᱦᱩᱭᱩᱜᱼᱟ ᱾ ᱢᱟᱱᱮ ᱱᱚᱝᱠᱟ ᱱᱚᱝᱠᱟᱱᱟᱜ ᱟᱹᱰᱤ ᱟᱭᱢᱟ ᱟᱹᱰᱤ ᱟᱭᱢᱟ ᱟᱹᱵᱤᱱ ᱡᱩᱫᱤ ᱵᱤᱱ ᱧᱮᱞᱟ, ᱟᱹᱰᱤ ᱟᱭᱢᱟ ᱠᱷᱟᱱ ᱟᱹᱰᱤ ᱟᱭᱢᱟ ᱵᱤᱱ, ᱡᱟ ᱱᱚᱝᱠᱟᱱᱟᱜ ᱫᱟᱹᱭᱠᱟᱹ ᱦᱮᱸᱥᱮ ᱛᱚ ᱟᱹᱞᱤᱧ ᱢᱮᱱᱼᱢᱮᱱ ᱠᱚᱞᱤᱧ ᱞᱟᱹᱭ ᱠᱮᱫᱟ ᱟᱨᱠᱤ ᱾
ᱦᱮᱸ ᱡᱟᱦᱟᱸᱵᱤᱱ ᱞᱟᱹᱭ ᱠᱮᱫᱼᱟ ᱟᱫᱚ ᱟᱹᱰᱤ ᱫᱟᱢᱟᱱ ᱠᱟᱛᱷᱟ ᱜᱮᱵᱤᱱ ᱞᱟᱹᱭ ᱠᱮᱜᱼᱟ ᱾ᱡᱟᱦᱟᱸ ᱫᱚ! ᱡᱟᱦᱟᱸ ᱛᱤᱱᱟᱹᱜ ᱜᱤᱫᱽᱨᱟᱹ ᱢᱟᱱᱮ ᱵᱟᱭᱨᱮ ᱨᱮ ᱯᱟᱲᱦᱟᱜ ᱨᱮᱦᱚᱭ ᱩᱱᱤ ᱫᱚ ᱚᱱᱟ ᱵᱟᱭᱨᱮ ᱨᱮᱫᱚ ᱥᱚᱴᱷᱤᱠ ᱥᱤᱥᱠᱟᱹ ᱫᱚ ᱵᱟᱭ ᱧᱟᱢᱟ, ᱡᱟᱦᱟᱸ ᱫᱚ, ᱩᱸ ᱠᱟᱛᱷᱟ ᱨᱮ ᱢᱮᱱᱟᱜᱼᱟ ᱡᱮ ᱢᱤᱫᱴᱟᱝ ᱯᱳᱭᱞᱳ ᱥᱤᱠᱠᱷᱟ ᱫᱚ ᱢᱤᱫᱴᱟᱝ ᱟᱭᱳᱼ ᱵᱟᱵᱟ ᱴᱷᱮᱱ ᱠᱷᱚᱱ ᱜᱮ ᱧᱟᱢᱟᱭ ᱦᱮᱸ ᱥᱮ ᱵᱟᱝ? ᱚᱱᱠᱟᱱᱟᱜ ᱠᱟᱛᱷᱟ ᱢᱮᱱᱟᱜᱼᱟ, ᱡᱟᱦᱟᱸ ᱫᱚ ᱟᱵᱚ ᱡᱟᱦᱟᱸ ᱵᱤᱱ ᱞᱟᱹᱭ ᱠᱮᱜᱼᱟ ᱟᱨᱚ ᱢᱤᱫᱴᱟᱝ ᱠᱟᱛᱷᱟ ᱵᱤᱱ ᱞᱟᱹᱭ ᱠᱮᱜᱼᱟ, ᱡᱟᱦᱟᱸ ᱫᱚ ᱟᱵᱚ ᱠᱚᱲᱟ ᱜᱤᱫᱽᱨᱟᱹ ᱡᱟᱦᱟᱸ ᱠᱚᱲᱟ ᱜᱤᱫᱽᱨᱟᱹ ᱫᱚ, ᱥᱟᱱᱟᱢ ᱞᱮᱠᱟᱱᱟᱜ ᱡᱟᱭᱜᱟ ᱨᱮ ᱟᱵᱚ ᱠᱟᱛᱷᱟ ᱨᱚᱲ ᱦᱚᱸ ᱵᱟᱵᱚᱱ ᱫᱟᱲᱮᱭᱟᱜᱼᱟ, ᱡᱟᱦᱟᱸ ᱫᱚ ᱟᱵᱚ ᱛᱤᱨᱞᱟᱹ ᱦᱚᱯᱚᱱ ᱨᱚᱲ ᱞᱮᱠᱷᱟᱱ ᱚᱸᱰᱮ ᱫᱚ ᱡᱚᱛᱷᱟᱛᱚᱜᱼᱟ ᱾ ᱟᱵᱚᱣᱟᱜ ᱠᱟᱹᱢᱤ ᱞᱚᱜᱚᱱ ᱦᱩᱭᱩᱜᱼᱟ ᱾ ᱛᱟᱨ ᱡᱚᱱᱛᱮ ᱠᱩᱲᱤ ᱦᱚᱯᱚᱱ ᱥᱮ ᱛᱤᱨᱞᱟᱹ ᱦᱚᱯᱚᱱ ᱢᱟᱱᱮ ᱩᱱᱠᱩ ᱦᱚᱸ ᱥᱮᱪᱮᱫ ᱛᱟᱦᱮᱱ ᱛᱟᱭᱢᱟ ᱩᱱᱤ ᱨᱚᱲ ᱫᱟᱲᱮᱭᱟᱜᱼᱟ ᱾ ᱚᱱᱟ ᱡᱟᱭᱜᱟ ᱨᱮ ᱦᱮᱸ ᱥᱮ ᱵᱟᱝ? ᱚᱸᱰᱮ ᱪᱮᱫ ᱡᱩᱫᱤ ᱵᱟᱝ ᱠᱚ ᱥᱮ ᱪᱮᱫ ᱡᱤᱱᱤᱥᱴᱟᱜ ᱡᱩᱫᱤ ᱵᱟᱝ ᱛᱟᱦᱮᱱᱟ ᱨᱚᱲ ᱛᱮᱦᱚᱸ ᱢᱤᱫᱴᱟᱝ ᱵᱚᱛᱚᱨ ᱵᱩᱡᱷᱟᱹᱜᱼᱟ ᱦᱮᱸ ᱥᱮ ᱵᱟᱝ?
ᱦᱮᱸ ᱦᱮᱸ
ᱚᱱᱠᱟᱱᱟᱜ ᱡᱟᱭᱜᱟ ᱨᱮ, ᱟᱹᱰᱤ ᱞᱮᱠᱟᱱ ᱮᱸᱴᱠᱮᱴᱚᱚᱲᱮ ᱨᱮ ᱟᱵ ᱵᱚᱱ ᱯᱟᱲᱟᱜ ᱠᱟᱱᱟ ᱾ ᱚᱱᱟ ᱠᱷᱟᱹᱛᱤᱨ ᱟᱞᱤᱧ ᱞᱤᱧ ᱢᱚᱱᱮᱭᱮᱫᱟ ᱾
ᱦᱮᱸ ᱮᱠᱟᱞ ᱟᱹᱰᱤ ᱟᱹᱵᱤᱱᱟᱜ ᱡᱟᱦᱟᱸ ᱩᱭᱦᱟᱹᱨ ᱪᱤᱱᱛᱟᱹ, ᱟᱹᱰᱤ ᱫᱟᱢᱟᱱ ᱩᱭᱦᱟᱹᱨ ᱪᱤᱱᱛᱟᱹ ᱾ ᱠᱟᱱ ᱛᱟᱵᱤᱱᱟ ᱱᱚᱣᱟ ᱦᱚᱸ ᱟᱹᱰᱤ
ᱟᱫᱚ ᱚᱱᱠᱟ ᱠᱚᱛᱮᱜᱮ ᱞᱟᱦᱟ ᱛᱮᱫᱚ ᱧᱮᱞ ᱟᱠᱟᱱᱟ ᱡᱮ ᱠᱩᱲᱤ ᱦᱚᱯᱚᱱ ᱠᱚ ᱥᱮ ᱛᱤᱨᱞᱟᱹ ᱦᱚᱯᱚᱱ ᱠᱚ ᱵᱟᱠᱚ ᱯᱟᱲᱦᱟᱣ ᱟᱠᱟᱫ ᱛᱟᱵᱚᱱᱟ ᱾ ᱡᱮ ᱩᱱᱤ ᱫᱚ ᱮᱴᱟᱜ ᱦᱚᱲᱟᱜ ᱮ ᱪᱟᱞᱟᱜᱼᱟ ᱯᱟᱲᱦᱟᱣ ᱠᱟᱛᱮᱜ ᱪᱮᱫ ᱞᱟᱹᱠᱛᱤ ᱯᱟᱲᱦᱟᱣ ᱩᱱᱤ ᱛᱟᱭᱱᱚᱢ ᱨᱮ ᱴᱟᱭᱤᱢ ᱥᱮ ᱯᱚᱭᱥᱟ ᱠᱷᱚᱨᱪᱟ ᱠᱟᱛᱮ ᱪᱮᱫ ᱞᱟᱵᱷ ᱚᱱᱠᱟ ᱠᱚᱱ ᱩᱭᱦᱟᱹᱨ ᱪᱤᱱᱛᱟᱹ ᱟᱠᱟᱫ ᱛᱟᱵᱚᱱᱟ ᱦᱟᱯᱲᱟᱢᱠᱚ ᱾
ᱮᱠᱟᱞ, ᱮᱠᱟᱞ ᱟᱨᱚ ᱱᱚᱰᱮ ᱢᱤᱫᱴᱟᱝ ᱠᱟᱛᱷᱟ ᱠᱚ ᱞᱟᱹᱭᱟ ᱱᱚᱰᱮ ᱢᱤᱫᱴᱟᱝ ᱠᱟᱛᱷᱟ ᱠᱚ ᱞᱟᱹᱭᱟ ᱡᱮ, ᱛᱤᱨᱞᱟᱹ ᱦᱚᱯᱚᱱ ᱫᱚ ᱡᱟᱦᱟᱸ ᱛᱤᱱᱟᱹᱜ ᱯᱟᱲᱦᱟᱣ ᱠᱟᱛᱮ ᱪᱮᱫ ᱦᱩᱭᱩᱜᱼᱟ ᱥᱮ ᱮᱴᱟᱜ ᱦᱚᱲᱟᱜ ᱚᱲᱟᱜ ᱨᱮ ᱪᱩᱞᱦᱟᱹ ᱚᱝᱜᱮ ᱦᱩᱭᱩᱜ-ᱟ ᱱᱚᱝᱠᱟᱱᱟᱜ ᱠᱟᱛᱷᱟ ᱦᱚᱸ ᱟᱸᱡᱚᱢ ᱟᱠᱟᱱᱟ ᱟᱨᱠᱤ ᱦᱮᱸ ᱥᱮ
ᱦᱮᱸ ᱟᱫᱚ ᱚᱱᱟ ᱫᱚ ᱞᱟᱦᱟ ᱛᱮᱜᱮ ᱚᱱᱠᱟ ᱦᱩᱭᱞᱮᱱ ᱡᱮ ᱪᱩᱞᱦᱟᱹ ᱜᱮ ᱝᱜᱟᱭ ᱩᱱᱤ ᱫᱚ ᱟᱫᱚ ᱱᱤᱛᱚᱜ ᱫᱚ ᱚᱱᱟ ᱫᱚ ᱩᱱᱤ ᱫᱚ ᱠᱩᱲᱤ ᱦᱚᱯᱚᱱ ᱫᱚ ᱢᱤᱫᱴᱟᱝ ᱚᱲᱟᱜ ᱢᱚᱫᱽᱫᱷᱮ ᱨᱮ ᱥᱤᱢᱟ ᱵᱚᱫᱽᱫᱷᱚ ᱫᱚ ᱵᱟᱭ ᱛᱟᱦᱮᱱ ᱠᱟᱱᱟ ᱱᱤᱛᱚᱜ ᱡᱟᱦᱟᱸ ᱡᱩᱜᱽ ᱦᱮᱡ ᱟᱠᱟᱱᱟ
ᱮᱠᱟᱞ ᱮᱠᱟᱞ
ᱩᱱᱤ ᱫᱚ ᱵᱟᱭᱨᱮ ᱦᱚᱸ ᱩᱰᱩᱠ ᱦᱩᱭᱩᱜ ᱛᱟᱭᱟ ᱟᱹᱰᱤ ᱞᱮᱠᱟᱱ ᱚᱯᱷᱤᱥ ᱫᱷᱟᱠ ᱛᱮ ᱚᱯᱷᱤᱥ ᱟᱫᱟᱞ